ᱦᱮᱞᱳᱣ᱾
ᱞᱮᱣ᱾
ᱦᱮᱸᱻ, ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ, ᱟᱸᱡᱚᱢᱚᱜ ᱠᱟᱱ ᱜᱮᱭᱟ᱾
ᱟᱪᱪᱷᱟ-ᱪᱷᱟ, ᱚᱱᱰᱮ ᱢᱚᱡᱽ ᱜᱮ ᱟᱸᱡᱚᱢᱚᱜ ᱠᱟᱱᱟ ᱛᱚ?
ᱦᱮᱸ, ᱵᱩᱡᱷᱟᱹᱣ ᱧᱚᱜᱚᱜ ᱠᱟᱱᱟ᱾
ᱚᱸ, ᱪᱮᱜ ᱵᱤᱱ ᱪᱤᱠᱟᱹᱭᱮᱜᱼᱟ ᱜᱚᱝᱠᱮ?
ᱫᱚ ᱦᱚᱸᱜᱼᱚᱸᱭ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ᱾ ᱟ ᱪᱮᱜᱮᱱ ᱪᱤᱠᱟᱹᱭᱟ?
ᱦᱮᱸᱻ, ᱟᱞᱤᱧ ᱦᱚᱸᱜᱼᱚᱸᱭ ᱟᱸ ᱫᱩᱲᱩᱵ ᱦᱩᱭ ᱠᱟᱱ ᱜᱮᱭᱟ ᱡᱚᱢ ᱵᱟᱲᱟ ᱠᱟᱛᱮᱫ ᱜᱮ᱾
ᱢᱚᱡᱽ ᱵᱟᱲᱟ ᱜᱮ ᱛᱟᱱᱮ?
ᱦᱮᱸ, ᱢᱚᱸᱡᱽ ᱵᱟᱲᱟ ᱜᱮ᱾
ᱠᱮᱯᱮ
ᱦᱩᱸ, ᱛᱟᱞᱮ ᱚᱲᱟᱜ ᱠᱚᱨᱮᱜ ᱦᱟᱸ ᱭᱟᱹ ᱢᱚᱡᱽ ᱵᱟᱲᱟ ᱜᱮᱭᱟ ᱠᱚᱸᱦ?
ᱦᱮᱸ, ᱠᱚᱱ ᱫᱚᱠᱚ ᱢᱚᱡᱽ ᱵᱟᱲᱟ ᱜᱮᱭᱟᱸ᱾ ᱩᱸ ᱪᱤᱜ ᱠᱚᱵᱤᱱ ᱪᱤᱠᱟᱹ ᱵᱟᱲᱟᱭᱟ?
ᱦᱮᱸ, ᱛᱳᱜ ᱫᱚ ᱢᱮᱱᱟᱜ ᱞᱤᱧ ᱜᱮᱭᱟ ᱚᱝᱠᱟ ᱦᱚᱲᱟᱜ ᱠᱚᱨᱮᱜ ᱜᱮ, ᱚᱲᱟᱜ ᱠᱚᱨᱮ ᱜᱮ ᱠᱟᱴᱤᱜ ᱠᱟᱢᱤ ᱵᱟᱲᱟ ᱭᱩᱜ ᱟᱱᱟᱞ ᱠᱟ ᱦᱟᱱᱟ ᱪᱟᱥ ᱠᱟᱢᱤ ᱠᱚ ᱛᱚᱜ ᱫᱚ ᱮᱛᱚᱦᱚᱵ ᱟᱠᱟᱱᱟ ᱛᱚ᱾
ᱦᱩᱸ᱾ ᱪᱟᱥ ᱠᱟᱢᱤ ᱠᱚ ᱵᱮ ᱛᱷᱟᱞᱮ ᱛᱤᱱᱥ ᱠᱮᱹᱞ ᱠᱮᱭᱟ? ᱢᱟᱱᱮ ᱦᱮᱞᱳᱣ᱾
ᱠᱟᱹᱡ ᱴᱟᱣᱟᱨ ᱠᱟᱹ, ᱴᱟᱣᱟᱨ ᱠᱟᱴᱤᱜ ᱰᱤᱥᱴᱟᱵᱮᱜ ᱛᱟᱵᱮᱱᱟ ᱢᱚᱱᱮ ᱦᱳᱭᱳᱜ ᱠᱟᱱᱟ ᱩᱸ ᱜᱮᱜ-ᱜᱮ ᱞᱚᱲ ᱟᱸᱡᱚᱢᱚᱜ ᱠᱟᱱᱟ᱾
ᱚ᱾ ᱱᱚᱜᱼᱚᱭ ᱡᱮ ᱚᱲᱟᱜ ᱨᱮ ᱜᱮ ᱢᱟᱱᱟᱜ ᱞᱤᱧᱟᱹ ᱛᱚᱸᱡ ᱰᱤᱥᱴᱟᱵ ᱫᱟᱭ᱾
ᱦᱩᱸ᱾
ᱢᱟᱱᱮ ᱡᱟᱹᱥᱛᱤ ᱦᱮᱸ ᱧᱚᱜ ᱠᱟᱹᱧ ᱱᱟᱥᱮ ᱜᱮ ᱢᱟᱪᱷᱟ ᱧᱚᱜ ᱠᱟᱱᱟ
ᱟᱻ ᱟᱪᱪᱷᱟ ᱟᱪᱪᱷᱟ᱾
ᱛᱟᱯᱚᱨᱮ ᱜᱚᱝᱠᱮ ᱛᱟᱦᱞᱮ ᱟᱯᱮᱥᱮᱫ ᱫᱚ ᱪᱟᱥ ᱠᱟᱹᱢᱤ ᱠᱚ ᱮᱛᱚᱦᱚᱵ ᱟᱠᱟᱱᱟ ᱥᱮ ᱟᱹᱶᱨᱤ?
ᱮᱛᱚᱦᱚᱵ ᱵᱚᱞᱛᱮ ᱮᱛᱚᱦᱚᱵ ᱠᱟᱱ ᱜᱮᱭᱟ ᱢᱟᱱᱮ ᱢᱩᱪᱟᱹᱫ ᱢᱟᱥᱮᱫ ᱦᱮᱞᱟᱜ ᱠᱟᱱᱟ ᱟᱨ ᱚᱨᱫᱮᱠ ᱞᱮᱠᱟ ᱦᱮᱞᱟᱣ ᱟᱠᱟᱱᱟ ᱦᱟᱸᱜ ᱪᱟᱥ ᱠᱟᱹᱢᱤ ᱫᱚ᱾ ᱚᱨᱫᱷᱮᱠ ᱞᱮᱠᱟ ᱜᱮ ᱦᱟᱜ ᱦᱚᱜ-ᱚᱭ ᱫᱟᱜ ᱫᱟᱭ ᱦᱟᱜ ᱥᱮᱨᱢᱟ ᱫᱟᱜ ᱜᱮ ᱦᱟᱜ᱾ ᱵᱟᱝ ᱦᱩᱭᱩᱜ ᱠᱟᱱᱟ ᱚᱱᱟᱜᱮ ᱟᱠᱚᱜᱩ ᱦᱩᱭ ᱠᱟᱱᱟ ᱨᱤᱢᱤᱞ ᱢᱟᱪᱷᱟ ᱨᱮᱼᱼ ᱚᱱᱟᱜᱮ ᱦᱳᱭ ᱦᱤᱡᱩᱜ ᱠᱟᱱᱟ᱾ ᱯᱩᱨᱟᱹ ᱜᱮᱞᱟ᱾
ᱛᱟᱦᱚᱞᱮ ᱜᱚᱝᱠᱮ ᱫᱟᱜ ᱵᱟᱲᱟ ᱟᱯᱮ ᱠᱟᱱᱟ ᱥᱮ ᱵᱟᱝ?
ᱫᱟᱜ ᱵᱟᱲᱟᱭᱮᱫᱟᱭ ᱫᱟᱜ ᱫᱚ ᱚᱱᱮ ᱱᱟᱥᱮ ᱱᱟᱜ ᱮ ᱫᱟᱜ ᱮᱫᱟᱭ ᱧᱩᱛᱩᱢ ᱞᱮᱠᱟ᱾ ᱵᱷᱮᱨ ᱫᱟᱜ ᱛᱮᱦᱚ ᱟᱹᱶᱨᱤ ᱫᱟᱜᱟ ᱢᱟᱱᱮ ᱞᱟᱹᱴ ᱧᱚᱜ ᱫᱟᱜ ᱞᱮᱠᱷᱟᱡ ᱦᱟᱜ ᱢᱚᱱᱮ ᱦᱩᱭᱩᱜ ᱠᱟᱱᱟ ᱟᱨ ᱵᱟᱨᱭᱟ ᱠᱷᱟᱱ ᱡᱩᱫᱤ ᱞᱟᱹᱴᱩ ᱫᱟᱜ-ᱟᱭ ᱛᱟᱦᱚᱞᱮ ᱯᱩᱨᱟᱹᱣ ᱟᱞᱮ ᱢᱚᱱᱮ ᱦᱩᱭᱩᱜ ᱠᱟᱱᱟ ᱚᱠᱟᱭ ᱥᱮᱫ ᱫᱚ ᱦᱟᱸᱜ ᱪᱮᱫ ᱞᱮᱠᱟᱭ ᱫᱟᱜ ᱠᱟᱫ ᱛᱮᱭ? ᱵᱷᱟᱜᱤ ᱜᱮ ᱫᱟᱜ ᱠᱟᱜ-ᱟ ᱥᱮ ᱚᱱᱠᱟ ᱪᱟᱥ ᱞᱮᱠᱟ ᱞᱮ ᱦᱩᱸ ᱞᱟᱹᱭᱵᱮᱱᱼᱼ
ᱦᱚᱸ ᱵᱟᱭ ᱫᱟᱜ ᱠᱟᱜ-ᱟ ᱚᱱᱠᱟ ᱢᱟᱱᱮ ᱚᱱᱠᱟ ᱡᱟᱜᱮ ᱫᱟᱜ ᱟᱠᱟᱜ-ᱟᱭ ᱢᱟᱱᱮ ᱚᱱᱠᱟ ᱪᱟᱥᱼᱼ ᱵᱟᱹᱭᱦᱟᱹᱲ ᱠᱚ ᱪᱟᱞᱟᱜ ᱠᱟᱱᱟ ᱟᱨᱠᱤ ᱟᱫᱚ ᱢᱮᱱ ᱫᱚ ᱡᱳᱨ ᱥᱮᱫ ᱫᱚ ᱫᱟᱜ ᱫᱟ ᱚᱱᱠᱟᱭ ᱢᱮᱱᱫᱟᱜ ᱱᱮᱛᱟᱨᱟᱜ ᱛᱚ ᱱᱚᱝᱠᱟ ᱢᱟᱡᱷᱮ ᱫᱟᱜ ᱫᱟᱭ ᱥᱤᱛᱩᱝ ᱫᱟᱭ ᱦᱩᱸ᱾
ᱦᱳᱭ᱾ ᱟᱞᱮ ᱥᱮᱫ ᱦᱟᱸᱜ ᱚᱱᱠᱟ ᱚᱠᱟ ᱦᱟᱸᱜ ᱧᱤᱫᱟᱹ ᱫᱚ ᱦᱟᱸᱜ ᱠᱟᱹᱴᱤᱡ ᱮ ᱫᱟᱜ ᱞᱮᱫ ᱜᱮᱭᱟ ᱱᱟᱥᱮᱱᱟᱜ ᱮ ᱫᱟᱜ ᱞᱮᱜ-ᱟ᱾ ᱱᱤᱛᱳ ᱦᱟᱸᱜ ᱥᱮᱛᱩᱝ ᱠᱟᱜ-ᱟ ᱟᱨ ᱨᱤᱢᱤᱞ ᱫᱟᱭ ᱦᱟᱸᱜ᱾ ᱴᱤᱠ-ᱴᱤᱠᱟᱹᱱᱟ ᱵᱟᱹᱱᱩᱜ ᱠᱟᱫᱟ ᱫᱟᱜ ᱨᱮᱭᱟᱜ ᱫᱚ᱾ ᱦᱮᱞᱳ᱾ ᱠᱟᱹᱴᱤᱡ ᱴᱟᱣᱟᱨ ᱮ ᱰᱤᱥᱴᱟᱵ ᱮᱫ ᱛᱟᱵᱤᱱᱟ᱾
ᱦᱮᱸ ᱟᱥᱚᱞᱮ ᱠᱟᱹᱤᱡ ᱤᱭᱟᱹᱭᱮᱫᱟ ᱠᱟᱹᱴᱤᱡᱼᱼ
ᱛᱟᱦᱚᱞᱮ ᱢᱮᱱ ᱮᱫᱟᱞᱤᱧ ᱚᱱᱟ ᱠᱚᱨᱮ ᱪᱮᱫ ᱜᱮ ᱪᱤᱠᱟᱹ ᱵᱟᱲᱟᱭ ᱜᱮᱭᱟ ᱮᱱᱛᱮ ᱟᱸᱡᱚᱢᱚᱜ ᱠᱟᱱ ᱜᱮᱭᱟ ᱢᱮᱱᱟᱹᱧ
ᱦᱮᱸ ᱚᱱᱠᱟ ᱞᱮᱠᱟᱛᱮ ᱦᱮᱛᱚᱜ ᱫᱚ ᱱᱚᱜ-ᱚᱭ ᱢᱟᱴᱷ ᱠᱷᱮᱛ ᱠᱚᱨᱮᱜ ᱜᱮ ᱠᱟᱹᱴᱤᱡ ᱦᱟᱞᱠᱟ ᱫᱷᱟᱨᱟ ᱠᱟᱹᱢᱤ ᱧᱚᱜ ᱦᱳᱭᱳᱜ ᱠᱟᱱᱟ᱾ ᱛᱟᱦᱚᱞᱮᱼᱼ ᱮ ᱱᱤᱛᱚᱜ ᱫᱚ ᱪᱮᱫ ᱠᱚᱠᱚ ᱪᱤᱠᱟᱹᱭᱮᱫᱟ ᱚᱲᱟᱜ ᱦᱚᱲ᱾ ᱚᱠᱟᱭᱱᱟᱵᱮᱱ ᱜᱚᱝᱠᱮ ᱟᱸᱡᱚᱢ ᱟᱵᱤᱱ ᱥᱮ ᱵᱟᱝ?